ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ ᱡᱚᱦᱟᱨ ᱜᱮ ᱦᱮᱸ ᱱᱟᱯᱟᱭ ᱵᱟᱲᱟ ᱜᱮᱛᱚ
ᱦᱮᱸ ᱱᱟᱯᱟᱭ ᱫᱷᱟᱨᱟ ᱵᱟᱲᱟᱜᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱠᱟᱜ ᱞᱤᱧᱟᱹ ᱱᱤᱭᱟᱹ ᱵᱮᱲᱟ ᱫᱚ ᱦᱩᱸ ᱟᱨ ᱱᱟᱯᱟᱭ ᱠᱷᱟᱱᱜᱮ ᱱᱟᱯᱟᱭ ᱫᱚ
ᱦᱳᱭ ᱱᱟᱯᱟᱭ ᱠᱷᱟᱱ ᱜᱮ ᱱᱟᱯᱟᱭ ᱦᱩᱸ
ᱦᱩᱸ ᱜᱚᱝᱠᱮ ᱛᱚᱵᱮ ᱮᱻᱜ ᱢᱤᱫᱴᱮᱱ ᱥᱟᱛᱟᱢ ᱞᱟᱹᱭ ᱛᱟᱞᱟᱝ ᱵᱮᱱ ᱥᱮ ᱡᱟᱦᱟᱸ ᱫᱚ ᱜᱚᱞᱯᱷᱚ ᱠᱟᱛᱮᱜ ᱛᱩᱱᱠᱷᱤ ᱛᱚᱞᱟᱥ ᱫᱟᱲᱮ ᱭᱟᱜᱼᱟ ᱞᱟᱝ ᱡᱟᱦᱟᱸ ᱪᱮᱛᱟᱱ ᱨᱮ ᱦᱮᱸ
ᱦᱩᱸ ᱦᱩᱸ ᱦᱩᱸ
ᱦᱩᱸ ᱜᱟᱯᱟᱞ ᱢᱟᱨᱟᱨᱟᱣ ᱢᱟ ᱦᱩᱭᱩᱜ ᱠᱟᱱ ᱜᱮᱭᱟ ᱩᱣᱟᱨ ᱢᱚᱫᱽᱫᱷᱮ ᱦᱮᱸ ᱞᱟᱹᱭ ᱦᱩᱭᱩᱜ ᱠᱟᱱᱟ ᱢᱤᱫᱴᱮᱱ ᱥᱟᱛᱟᱢ ᱤᱫᱤ ᱠᱟᱛᱮᱜ ᱜᱟᱞᱢᱟᱨᱟᱣ ᱞᱮᱠᱷᱟᱱ ᱫᱚ ᱟᱹᱰᱤ ᱜᱮ ᱵᱷᱟᱞᱮ ᱠᱚᱜᱼᱟ ᱟᱨ ᱪᱮᱫ ᱦᱮᱸ ᱟᱫᱚ ᱞᱟᱹᱭ ᱵᱮᱱ
ᱫᱟᱥᱟᱭ ᱤᱫᱤ ᱠᱟᱛᱮᱜ ᱡᱟᱦᱟᱸᱱᱟᱜ ᱵᱤᱱ ᱞᱟᱹᱭ ᱞᱮᱠᱷᱟᱱ ᱵᱷᱟᱜᱮ ᱠᱚᱜᱼᱟ
ᱦᱮᱸ ᱫᱟᱥᱟᱭ ᱦᱮᱸ ᱫᱟᱸᱥᱟᱭ ᱯᱚᱨᱚᱵᱽ ᱛᱚ ᱢᱮᱱᱟᱜ ᱟᱠᱟᱫ ᱜᱮᱭᱟ ᱟᱞᱮ ᱚᱱᱟ ᱠᱚᱨᱮᱦᱚᱸ ᱢᱟ
ᱦᱮᱸ ᱦᱮᱸ
ᱟᱪᱪᱷᱟ ᱟᱹᱞᱤᱧ ᱢᱤᱫᱴᱮᱱ ᱠᱟᱛᱷᱟ ᱞᱤᱧ ᱞᱟᱹᱭᱼᱟ ᱫᱟᱥᱟᱭ ᱵᱟᱛ ᱠᱟᱛᱮ ᱦᱮᱸᱥᱮ ᱱᱚᱜᱚᱭ ᱥᱮ ᱱᱮᱛᱟᱨ ᱢᱟ ᱪᱟᱥᱵᱟᱥ ᱫᱤᱱ ᱠᱟᱱᱟ
ᱦᱳᱭ ᱦᱳᱭ
ᱦᱮᱸ ᱟᱫᱚ ᱦᱮᱸ ᱪᱟᱥᱵᱟᱥ ᱫᱤᱱ ᱛᱟᱨᱯᱚᱨᱮ ᱟᱵᱮᱱ ᱦᱱᱟᱜ ᱧᱮᱞ ᱵᱮᱱ ᱱᱮᱛᱟᱨ ᱫᱚ ᱩᱵ ᱯᱩᱴᱠᱟᱹ ᱠᱚᱠᱚ ᱚᱢᱚᱱᱚᱜᱼᱟ ᱦᱮᱸ ᱦᱟᱹᱠᱩ ᱠᱚᱠᱚ ᱥᱟᱵ ᱠᱚᱣᱟ ᱱᱚᱜᱼᱚ ᱱᱟ ᱠᱚ ᱠᱟᱹᱴᱤᱡ ᱡᱩᱫᱤ ᱦᱟᱸᱜ ᱞᱟᱝ ᱮ ᱜᱚᱞᱯᱷᱚ ᱜᱚᱴᱟᱣᱼᱟ ᱛᱟᱦᱞᱮ ᱠᱷᱟᱱ ᱫᱚ ᱠᱟᱹᱴᱤᱡ ᱱᱟᱯᱟᱭ ᱜᱚᱫᱚᱜᱼᱟ
ᱦᱳᱭ ᱦᱳᱭ ᱦᱳᱭ ᱦᱳᱭ ᱛᱚ ᱟᱞᱮᱫᱚ ᱵᱤᱨ ᱫᱤᱥᱚᱢ ᱛᱚ ᱟᱞᱮ ᱥᱮᱫ ᱫᱚ ᱟᱞᱮᱥᱮᱜ ᱫᱚ ᱯᱷᱟᱹ ᱤᱝ, ᱯᱩᱴᱠᱟᱹᱣ ᱠᱚ ᱫᱚ ᱟᱹᱰᱤ ᱡᱟᱹᱥᱛᱤ ᱜᱮ ᱧᱟᱢᱚᱜ ᱜᱮᱭᱟ
ᱟᱪᱪᱷᱟ ᱜᱚᱝᱠᱮ ᱛᱟᱞᱦᱮ ᱠᱷᱟᱱ ᱫᱚ ᱟᱵᱮᱱ ᱛᱚ ᱯᱩᱴᱠᱟᱹ ᱠᱚᱫᱚ ᱵᱮᱱ ᱦᱟᱞᱟᱝ ᱵᱟᱲᱟᱣ ᱠᱟᱫ ᱠᱚᱣᱟ?
ᱦᱮᱸᱻ ᱦᱮᱸᱻ ᱱᱮᱛᱟᱨ ᱜᱮᱥᱮ ᱵᱟᱹᱞᱤᱧ ᱦᱟᱞᱟᱝ ᱮᱫ ᱠᱚᱣᱟ ᱡᱚᱠᱷᱚᱱ ᱠᱟᱹᱴᱤᱡ ᱨᱮᱞᱤᱧ ᱛᱟᱦᱮᱸ ᱠᱟᱱᱟ ᱛᱚᱠᱠᱷᱚᱱ ᱫᱚ ᱛᱮᱞᱮ ᱞᱮ ᱪᱟᱞᱟᱣ ᱠᱚᱜᱼᱟ ᱢᱤᱫ ᱥᱟᱶᱛᱮ
ᱟᱪᱪᱷᱟ ᱟᱪᱪᱷᱟ ᱜᱚᱝᱠᱮ ᱟᱵᱮᱱ ᱫᱚᱵᱮᱱ ᱞᱟᱹᱭ ᱮᱫᱟ ᱟᱵᱮᱱ ᱫᱚ ᱵᱤᱨ ᱫᱤᱥᱚᱢ ᱦᱚᱲ ᱠᱟᱱᱟ ᱵᱮᱱ ᱦᱮᱸ ᱥᱮ
ᱦᱳᱭ ᱦᱳᱭ ᱦᱳᱭ ᱦᱳᱭ
ᱛᱟᱞᱮ ᱠᱷᱟᱱ ᱫᱚ ᱟᱯᱮᱥᱮᱱ ᱫᱚ ᱮᱸᱻ ᱢᱟᱨᱟᱜ ᱪᱮᱬᱮ ᱠᱚ ᱢᱮᱱᱟᱜ ᱠᱚᱜᱮᱭᱟ ᱥᱮ?
ᱢᱟᱨᱟᱜ ᱠᱚᱫᱚ ᱵᱟᱹᱱᱩᱜ ᱠᱚᱣᱟ ᱱᱟ ᱦᱚᱨᱤᱱ ᱠᱚᱫᱚ ᱢᱮᱱᱟᱜ ᱟᱠᱟᱫ ᱠᱚᱣᱟ ᱧᱮᱞ ᱵᱟᱲᱟ ᱟᱠᱟᱫ ᱠᱚᱣᱟ ᱠᱚᱣᱟᱞᱤᱧ ᱦᱮᱸ
ᱟᱪᱪᱷᱟ ᱟᱪᱪᱷᱟ ᱦᱩᱸ
ᱵᱟᱲᱟ ᱠᱟᱜ ᱠᱚᱣᱟ
ᱟᱪᱪᱷᱟ ᱢᱮᱱᱠᱷᱟᱱ ᱟᱞᱮ ᱱᱚᱣᱟ ᱵᱤᱨ ᱨᱮ ᱫᱚ ᱜᱚᱝᱠᱮ ᱥᱟᱹᱨᱤ ᱜᱮᱞᱤᱧ ᱞᱟᱹᱭ ᱫᱟ ᱦᱮᱸ ᱮᱻ ᱢᱟᱨᱟᱜ ᱛᱚ ᱟᱹᱰᱤ ᱵᱟᱹᱲᱛᱤ ᱜᱮᱵᱮᱱ ᱧᱮᱧᱟᱢ ᱠᱚᱣᱟ ᱟᱞᱮ ᱵᱤᱨ ᱨᱮ ᱫᱚ
ᱚᱻ ᱟᱹᱰᱤ ᱱᱟᱯᱟᱭ ᱠᱟᱛᱷᱟ
ᱱᱤᱛᱚᱜ ᱫᱚ ᱦᱮᱸ ᱨᱮ ᱦᱚᱸ ᱵᱟᱝ ᱨᱮ ᱦᱚᱸ ᱦᱮᱸᱻ ᱥᱮ ᱥᱮᱛᱟᱜ ᱠᱷᱟᱱ ᱥᱮᱛᱟᱜ ᱟᱠᱟᱱ ᱥᱮ ᱢᱟᱨᱟᱜ ᱟᱜ ᱡᱟᱦᱟᱸ ᱨᱟᱜ ᱦᱩᱸᱻ ᱮᱠᱫᱚᱢ ᱥᱤᱢ ᱨᱟᱜ ᱞᱟᱦᱟ ᱠᱷᱚᱱᱟᱜ ᱵᱮᱱ ᱟᱸᱡᱚᱢᱟ ᱛᱟᱞᱟ ᱧᱤᱫᱟᱹ ᱠᱷᱚᱱᱟᱜ
ᱦᱳᱭ ᱦᱳᱭ ᱦᱳᱭ
ᱦᱮᱸᱻ ᱟᱨ ᱮᱢᱱᱤ ᱰᱟᱝᱨᱤ ᱜᱩᱯᱤ ᱢᱮᱨᱚᱢ ᱜᱩᱯᱤ ᱨᱮ ᱦᱟᱸᱜ ᱢᱟᱵᱮᱱ ᱧᱟᱢᱮᱫ ᱠᱚᱜᱮ ᱥᱮ ᱦᱮᱸ ᱦᱩᱸ ᱦᱩᱸ ᱟᱨ ᱱᱮᱛᱟᱨ ᱱᱮᱛᱟᱨ ᱢᱟ ᱟᱨᱚ ᱱᱮᱛᱟᱨ ᱢᱟ ᱟᱨᱚ ᱩᱫ ᱯᱩᱴᱠᱟᱹ ᱦᱟᱞᱟᱝ ᱫᱤᱱ ᱱᱮᱛᱟᱨ ᱢᱟ ᱟᱨᱚ ᱟᱹᱰᱤ ᱡᱳᱨ ᱟᱹᱰᱤ ᱵᱟᱹᱲᱛᱤ ᱜᱮ ᱦᱟᱸᱜ ᱠᱚ ᱧᱮᱞᱚᱜ ᱠᱟᱱᱟ᱾
ᱦᱚ ᱛᱟᱦᱚᱞᱮ ᱜᱚᱝᱠᱮ ᱢᱟᱨᱟᱜ ᱫᱚ ᱟᱵᱤᱱ ᱫᱚ ᱫᱟᱸᱥᱟᱭ ᱞᱟᱹᱜᱤᱫ ᱫᱚ ᱠᱤᱨᱤᱧ ᱛᱚ ᱵᱟᱝ ᱦᱩᱭᱩᱜ ᱛᱟᱵᱤᱱᱟ᱾
ᱵᱟᱝ ᱜᱚᱝᱠᱮ ᱟᱞᱮ ᱥᱮᱫ ᱫᱚ ᱠᱤᱨᱤᱧ ᱫᱚ ᱵᱟᱝ ᱦᱩᱭᱩᱜᱼᱟ ᱚᱱᱟ ᱫᱚ ᱡᱟᱦᱟᱸ ᱴᱷᱮᱱ ᱦᱟᱞᱟᱝ ᱟᱠᱚ ᱵᱟᱝ ᱢᱟᱨᱟᱜ ᱤᱞ ᱢᱤᱫ ᱥᱚᱢᱚᱭ ᱦᱟᱸᱜ ᱧᱩᱨᱩᱜ ᱜᱚᱫᱚᱜᱼᱟ ᱥᱮ ᱦᱮᱸ ᱦᱮᱸ ᱟᱫᱚ ᱦᱮᱸ ᱱᱚᱜᱼᱚᱭ ᱱᱮᱛᱟᱨ ᱫᱚ ᱱᱚᱜᱼᱚᱭ ᱥᱨᱟᱵᱚᱱ ᱟᱨ ᱵᱷᱟᱫᱚᱨ ᱵᱚᱸᱜᱟ ᱛᱮᱜᱮ ᱦᱟᱸᱜ ᱧᱩᱨᱩᱜ ᱜᱚᱫᱚᱜ ᱛᱟᱠᱚᱣᱟ ᱦᱟᱸᱜ
ᱦᱳᱭ ᱦᱳᱭ ᱦᱳᱭ
ᱦᱩᱸ ᱛᱚ ᱩᱱ ᱡᱚᱠᱷᱚᱱ ᱦᱟᱸᱜ ᱡᱚᱠᱷᱚᱱ ᱧᱩᱨᱩᱜ ᱛᱟᱠᱚᱣᱟ ᱥᱮ ᱩᱱ ᱡᱚᱠᱷᱚᱱ ᱦᱟᱜ ᱟᱞᱮ ᱫᱚ ᱦᱟᱸᱜ ᱦᱟᱞᱟᱝ ᱞᱮ ᱪᱟᱞᱟᱜ ᱜᱮᱭᱟ
ᱚ ᱦᱚ
ᱟᱫᱚ ᱢᱟᱨᱟᱜ ᱤᱞ ᱦᱚᱸ ᱜᱚᱝᱠᱮ ᱪᱮᱫ ᱵᱮᱱ ᱞᱟᱹᱭᱟ ᱟᱹᱰᱤ ᱡᱮᱞᱮᱧ ᱡᱮᱞᱮᱧᱟᱜ ᱦᱟᱸᱜ ᱧᱩᱨᱩ ᱜᱚᱫᱚᱜᱼᱟ
ᱦᱳᱭ ᱦᱳᱭ ᱦᱳᱭ ᱦᱳᱭ
ᱟᱹᱰᱤ ᱡᱮᱞᱮᱧ ᱢᱟᱱᱮ ᱮᱠᱫᱚᱢ ᱦᱚᱲ ᱯᱟᱨᱚᱢ
ᱦᱩ ᱟᱹᱞᱤᱧ ᱛᱚ ᱢᱟᱱᱮ ᱦᱩᱸ ᱦᱮᱸ ᱟᱹᱞᱤᱧ ᱫᱚ ᱵᱟᱹᱞᱤᱧ ᱧᱮᱞ ᱟᱠᱟᱜ ᱠᱚᱣᱟ ᱥᱟᱢᱟᱝ ᱨᱮᱫᱚ
ᱟᱪᱪᱷᱟ ᱟᱪᱪᱷᱟ ᱟᱪᱪᱷᱟ ᱡᱟᱦᱟᱸ ᱚᱱᱟ ᱪᱩᱯᱤ ᱨᱮᱱᱟᱜ ᱤᱞ ᱛᱟᱠᱚ ᱥᱮ ᱜᱚᱝᱠᱮ ᱚᱱᱟ ᱫᱚ ᱟᱹᱰᱤ ᱜᱮ ᱡᱮᱞᱮᱧᱟ ᱜᱚᱝᱠᱮ ᱟᱹᱰᱤ ᱜᱮ ᱡᱮᱞᱮᱧᱟ ᱡᱟᱦᱟᱸ ᱫᱚ ᱟᱵᱚ ᱦᱚᱲ ᱯᱟᱨᱚᱢ ᱦᱩᱸ ᱦᱮᱸ ᱢᱮᱱᱠᱷᱟᱱ ᱟᱫᱚ ᱚᱱᱟ ᱠᱚᱦᱚᱸ ᱞᱮ ᱦᱟᱞᱟᱝ ᱵᱟᱲᱟᱭ ᱜᱮᱭᱟ ᱟᱞᱮ ᱫᱚ ᱟᱨ ᱦᱟᱞᱟᱝ ᱦᱟᱞᱟᱝ ᱠᱟᱛᱮᱫ ᱜᱮ ᱫᱟᱸᱥᱟᱭ ᱠᱚᱨᱮ ᱫᱚ ᱩᱱᱟᱹᱜ ᱠᱤᱨᱤᱧ ᱠᱚᱫᱚ ᱵᱟᱝ ᱦᱩᱭᱩᱜᱼᱟ ᱵᱟᱠᱷᱟᱱ ᱫᱚ ᱞᱟᱦᱟ ᱞᱟᱦᱟ ᱫᱚ ᱡᱚᱠᱷᱚᱱ ᱵᱟᱝ ᱠᱚ ᱛᱟᱦᱮᱸ ᱠᱟᱱᱟ ᱥᱮ ᱩᱱ ᱡᱚᱠᱷᱚᱱ ᱫᱚ ᱠᱤᱨᱤᱧ ᱵᱟᱲᱟ ᱦᱩᱭ ᱞᱮᱱ ᱜᱮᱭᱟ ᱫᱚᱢᱮ ᱜᱚᱱᱚᱝ ᱜᱚᱝᱠᱮ ᱜᱮ ᱫᱚᱢᱮ ᱫᱚᱢᱮ ᱫᱚᱢᱮ ᱜᱮ ᱵᱟᱡᱟᱨ ᱨᱮ ᱦᱮᱸ
ᱟᱞᱮ ᱟᱞᱮ ᱫᱚ ᱦᱩᱭᱩᱜ ᱛᱟᱞᱮᱭᱟ ᱟᱞᱮ ᱥᱮᱫ ᱛᱚ ᱢᱟᱨᱟᱜ ᱵᱟᱹᱱᱩᱜ ᱠᱚᱣᱟ᱾
ᱦᱮᱸ ᱦᱮᱸ ᱦᱮᱸ ᱛᱟᱦᱚᱞᱮ ᱠᱷᱟᱱ ᱫᱚ ᱜᱚᱝᱠᱮ ᱩᱫᱽ ᱯᱩᱴᱠᱟᱹ ᱫᱚ ᱟᱵᱮᱱ ᱫᱚ ᱚᱠᱟᱞᱮᱠᱟ ᱵᱮᱱ ᱠᱩᱥᱤᱭᱟᱜᱼᱟ, ᱥᱮ ᱵᱟᱵᱮᱱ ᱠᱩᱥᱤᱭᱟᱜᱼᱟ?
ᱚᱛ ᱯᱷᱩᱴᱠᱟᱹ ᱫᱚ ᱳᱫᱽ, ᱫᱚ ᱵᱟᱴᱱᱟ ᱠᱟᱛᱮᱫ ᱞᱮ ᱡᱚᱢ ᱜᱮᱭᱟ ᱵᱟᱹᱞᱤ ᱩᱫ ᱠᱚ᱾
ᱦᱩᱸ ᱵᱟᱹᱞᱤ ᱟᱪᱪᱷᱟ ᱛᱚᱨᱢᱟᱞ ᱩᱫᱽ ᱫᱚ, ᱪᱮᱫᱠᱟ ᱵᱟᱴᱱᱟ ᱟᱛᱮ ᱯᱮ ᱡᱚᱢᱟ ᱜᱚᱝᱠᱮ ᱵᱟᱴᱱᱟ ᱟᱛᱮᱫᱞᱤᱧ ᱱᱚᱜᱼᱚᱭ ᱯᱳᱭᱞᱳ ᱵᱟᱨ ᱦᱟᱸᱜ ᱱᱟᱦᱟᱜ ᱠᱷᱟᱱ ᱞᱤᱧ ᱟᱸᱡᱚᱢᱮᱫᱟ᱾ ᱟᱫᱚ ᱟᱵᱮᱱᱟᱜ ᱢᱚᱪᱟ ᱠᱷᱱᱟᱜ ᱜᱮ ᱟᱸᱡᱚᱢ ᱥᱟᱱᱟᱭᱮᱫ ᱞᱤᱧᱟᱹ ᱢᱟᱱᱮ ᱚᱠᱟ ᱞᱮᱠᱟ ᱵᱟᱝ?
ᱟᱫᱚ ᱮᱠᱮᱱᱟᱜ ᱜᱮ ᱟᱨᱠᱤ ᱥᱚᱨᱥᱟ ᱦᱟᱛᱮᱫ ᱦᱮᱸ᱾ ᱮᱠᱮᱱ ᱦᱳᱭ ᱦᱳᱭ ᱛᱩᱲᱤ ᱦᱟᱛᱮ ᱵᱟᱴᱱᱟ᱾ ᱵᱟᱹᱞᱤ ᱳᱜ ᱦᱚᱸ ᱱᱚᱝᱠᱟ ᱜᱮ ᱟᱨ
ᱵᱟᱹᱞᱤ ᱵᱟᱹᱞᱤ ᱵᱟᱹᱞᱤ ᱩᱫᱽ ᱫᱳ ᱜᱚᱢᱠᱮ ᱟᱹᱞᱤᱧ ᱫᱚ ᱟᱨᱞᱤᱧ ᱟᱸᱡᱚᱢ ᱵᱟᱲᱟᱭᱟ ᱚᱱᱟ ᱫᱚ ᱚᱠᱟ ᱞᱮᱠᱟ ᱵᱟᱹᱞᱤ ᱩᱫᱽᱫ ᱡᱟᱦᱟᱸ ᱫᱚᱠᱚ ᱢᱮᱛᱟᱜ ᱠᱟᱱ ᱢᱩᱪᱤ ᱩᱫ ᱡᱟᱦᱟᱸ ᱫᱚ ᱠᱟᱹᱴᱤᱡ ᱠᱟᱹᱴᱤᱡ ᱚᱱᱠᱟᱱᱟᱜ ᱠᱟᱱᱟ ᱠᱤ?
ᱦᱳᱭ ᱦᱳᱭ ᱦᱳᱭ ᱡᱟᱦᱟᱸ ᱵᱩᱱᱩᱢ ᱪᱷᱟ ᱵᱩᱱᱩᱢ ᱨᱮ ᱚᱢᱚᱱᱚᱜᱼᱟ ᱦᱳᱭ ᱱᱚᱣᱟ ᱫᱚ᱾ ᱯᱮᱞᱮᱭᱟ
ᱵᱩᱱᱩᱢ ᱨᱮ ᱡᱟᱦᱟᱸ ᱚᱢᱚᱱᱟ ᱚᱱᱟ ᱫᱚ ᱜᱚᱝᱠᱮ ᱦᱟᱸ ᱵᱩᱱᱩ ᱨᱮᱢᱟ ᱦᱟᱱᱠᱟᱱᱟᱜ ᱦᱚᱸ ᱚᱢᱚᱱᱚᱜ᱾ ᱡᱟᱦᱟᱸ ᱫᱚ ᱚᱨ ᱛᱩᱨ ᱩᱫ ᱠᱚ ᱢᱮᱛᱟᱜ ᱠᱟᱱ ᱡ ᱟᱹᱰᱤ ᱡᱮᱞᱮᱧ ᱜᱚᱦᱚᱲ ᱛᱩᱫ ᱦᱩᱭᱩᱜᱼᱟ ᱚᱱᱮ ᱚᱱᱠᱟᱱᱟᱜ ᱯᱟᱞᱮ?
ᱵᱟᱝ ᱜᱚᱝᱠᱮ ᱱᱚᱣᱟ ᱫᱚ
ᱠᱟᱹᱴᱤᱡ ᱢᱟᱱᱮ ᱠᱟᱹᱴᱤᱡ ᱠᱟᱹᱴᱤᱡ ᱵᱩᱱᱩᱢ ᱨᱮ ᱡᱟᱦᱟᱸ ᱚᱢᱚᱱᱚᱜᱼᱟ ᱟᱨᱠᱤ᱾
ᱦᱳᱭ ᱦᱳᱭ ᱦᱳᱭ ᱟᱹᱰᱤ ᱩᱛᱟᱹᱨ ᱢᱤᱫᱴᱷᱮᱱ ᱜᱮ ᱛᱟᱦᱮᱱᱟ ᱠᱟᱹᱴᱤᱡ ᱠᱟᱹᱴᱤᱡ᱾
ᱟᱹᱰᱤ ᱩᱛᱟᱹᱨ ᱟᱹᱰᱤ ᱩᱛᱟᱹᱨ ᱚᱢᱚᱱᱚᱜ ᱮᱠᱫᱚᱢ ᱢᱟᱱᱮ ᱠᱟᱹᱴᱤᱡ ᱠᱟᱹᱴᱤᱡ ᱮᱠᱫᱚᱢ ᱜᱮ ᱰᱷᱮᱨ ᱜᱮ ᱵᱟᱝ? ᱦᱸ ᱚᱱᱮ ᱥᱤᱠᱟᱴᱩᱵ ᱥᱤ ᱠᱟᱹᱴᱩᱵ ᱞᱮᱠᱟ ᱞᱮᱠᱟ ᱚᱱᱟ ᱠᱷᱚᱱ ᱦᱚᱭ ᱛᱚ ᱟᱨ ᱠᱟᱹᱴᱤᱡ ᱜᱮ ᱚᱱᱮ ᱚᱱᱠᱟ ᱵᱟᱝ?
ᱳᱫᱽ ᱦᱳᱭ ᱦᱳᱭ ᱦᱳᱭ ᱟᱨ ᱡᱟ ᱠᱮᱫᱟ ᱚᱱᱟ ᱫᱚ ᱟᱹᱞᱤᱧ ᱫᱚ ᱩᱛᱩ ᱫᱚ ᱩᱱᱟᱹᱜ ᱵᱟᱹᱞᱤᱧ ᱠᱩᱥᱤᱭᱟᱜᱼᱟ ᱥᱚᱲᱮ ᱞᱤᱧ ᱠᱩᱥᱤᱭᱟᱜᱼᱟ᱾
ᱦᱮᱸ ᱢᱮᱛᱟ ᱵᱤᱱ ᱥᱟᱹᱨᱤ ᱥᱟᱹᱨᱤᱜᱮ ᱩᱫ ᱥᱚᱲᱟ ᱡᱩᱫᱤ ᱵᱮᱱ ᱡᱚᱢᱟ ᱵᱟᱝ ᱟᱫᱚ
ᱦᱮᱸ ᱦᱮᱸ ᱦᱮᱸ
ᱢᱟᱱᱮ ᱟᱹᱰᱤ ᱟᱞᱟᱫᱟ ᱜᱮ ᱥᱤᱵᱤᱞᱟ ᱟᱨ ᱱᱚᱣᱟ ᱫᱚ ᱩᱫ ᱠᱚᱫᱚ ᱥᱚᱲᱮ ᱡᱚᱢ ᱦᱚᱸ ᱞᱟᱹᱠᱛᱤ ᱼᱛᱤ ᱠᱟᱱ ᱜᱮᱭᱟ ᱵᱟᱠᱷᱟᱱ ᱫᱚ ᱵᱟᱨᱚ ᱢᱟᱥ ᱫᱚ ᱚᱠᱟ ᱨᱮᱵᱮᱱ ᱧᱟᱢᱟ ᱱᱚᱣᱟ ᱦᱮᱸ
ᱦᱮᱸ ᱟᱨ ᱟᱞᱮ ᱫᱚ ᱦᱮᱸ ᱯᱩᱴᱠᱟᱹ ᱠᱚᱦᱚᱸ ᱞᱮ ᱥᱚᱲᱮ ᱠᱚᱜᱮᱭᱟ ᱢᱮᱱᱠᱷᱟᱱ ᱯᱩᱴᱠᱟᱹ ᱞᱮᱴᱚ ᱦᱮᱸ ᱥᱮ ᱜᱚᱢᱠᱮ ᱟᱹᱰᱤ ᱟᱹᱰᱤ ᱢᱟᱱᱮ ᱟᱹᱰᱤ ᱮᱴᱟᱜ ᱜᱮ ᱥᱤᱵᱤᱞᱟ ᱵᱩᱡ ᱫᱟ
ᱦᱳᱭ ᱦᱳᱭ ᱜᱚᱝᱠᱮ
ᱯᱩᱴᱠᱟᱹ ᱞᱮᱴᱚ ᱡᱟ ᱥᱤᱵᱤᱞᱟ ᱵᱟᱝ
ᱦᱮᱸ
ᱢᱤᱫ ᱫᱷᱟᱣ ᱡᱩᱫᱤ ᱵᱮᱱ ᱡᱚᱢᱟ ᱟᱫᱚᱵᱮᱱ ᱞᱟᱹᱭ-ᱟ ᱟᱨ ᱠᱟᱹᱴᱤᱡ ᱞᱤᱧ ᱧᱟᱢ ᱞᱮᱠᱷᱟᱱ ᱫᱚ,
ᱦᱳᱭ ᱦᱳᱭ ᱟᱨ ᱯᱟᱴᱠᱟ ᱳᱫᱽ ᱧᱮᱞ ᱵᱟᱲᱟ ᱟᱠᱟᱫᱟ? ᱚᱱᱟ
ᱦᱮᱸ ᱦᱮᱸ ᱧᱮᱞ ᱟᱠᱟᱜ ᱞᱤᱧ ᱯᱟᱴᱠᱟ ᱩᱫ ᱠᱚᱦᱚᱸ ᱟᱹᱞᱤᱧ ᱫᱚ ᱦᱮᱸ ᱯᱟᱴᱠᱟ ᱩᱫ, ᱛᱚᱨᱢᱟᱞ ᱩᱫ ᱱᱚᱛᱮ ᱠᱟᱢᱟᱨ ᱩᱫ ᱠᱚ
ᱚᱱᱟ ᱫᱚ ᱯᱟᱴᱠᱟ ᱩᱫ ᱫᱚ ᱟᱞᱤᱧ ᱫᱚ ᱟᱹᱰᱤ ᱞᱤᱧ ᱠᱩᱥᱤᱭᱟᱜᱼᱟ
ᱫᱚᱢᱮ ᱵᱮᱱ ᱠᱩᱥᱤᱭᱟᱜᱼᱟ ᱥᱮ ᱥᱤᱵᱤᱞ ᱜᱮᱫᱚ ᱪᱮᱫᱟᱜ ᱵᱟᱵᱮᱱ ᱠᱩᱥᱤᱭᱟᱜᱼᱟ ᱢᱟᱥᱮ ᱞᱟᱹᱭ ᱵᱮᱱ? ᱦᱚ ᱦᱮᱸ ᱦᱮᱸ ᱟᱨ ᱚᱱᱟ ᱠᱚ ᱟᱞᱤᱧ ᱫᱚᱞᱤᱧ ᱢᱮᱱᱟ ᱩᱫ ᱡᱟᱦᱟᱸ ᱠᱚᱫᱚ ᱱᱮᱛᱟᱨ ᱵᱩᱥᱩᱵ ᱩᱫ ᱠᱚᱢᱟ ᱚᱱᱟ ᱢᱟ ᱵᱟᱨᱚ ᱢᱟᱥ ᱜᱮ ᱡᱩᱫᱤ ᱵᱮᱱ ᱢᱚᱱᱮᱭᱟ ᱵᱮᱱ ᱡᱚᱢ ᱫᱟᱲᱮᱭᱟᱜᱼᱟ ᱥᱮ ᱢᱮᱱᱠᱷᱟᱱ ᱡᱟᱦᱟᱸ ᱱᱚᱜᱼᱱᱟ ᱵᱤᱨ ᱨᱮᱱᱟᱜ ᱡᱟᱦᱟᱸ ᱛᱚᱨᱢᱟᱞ ᱩᱫ ᱠᱚ ᱱᱚᱣᱟ ᱠᱚ ᱱᱚᱣᱟ ᱚᱱᱟ ᱛᱚ ᱟᱨ ᱵᱟᱵᱮᱱ ᱧᱟᱢᱟ ᱥᱮ ᱱᱮᱛᱟᱨ ᱦᱟᱸᱜ ᱧᱮᱞ ᱵᱮᱱ ᱩᱫ ᱠᱚ ᱦᱟᱸᱜ ᱠᱚ ᱪᱟᱥᱮᱫ ᱨᱮᱦᱚᱸ ᱚᱱᱟ ᱫᱚ ᱪᱟᱥ ᱨᱮᱱᱟᱜ ᱩᱫ ᱢᱮᱱᱠᱷᱟᱱ ᱡᱟᱦᱟᱸ ᱵᱤᱨ ᱠᱷᱚᱱᱟᱜ ᱡᱟᱦᱟᱸ ᱟᱡ ᱛᱮ ᱚᱢᱚᱱᱚᱜᱼᱟ ᱱᱚᱝᱠᱟᱱᱟᱜ ᱛᱚ ᱦᱟᱜ ᱵᱟᱝᱵᱚᱱ ᱧᱟᱢᱟ ᱥᱮ ᱛᱚ ᱱᱚᱜᱼ ᱱᱚᱣᱟ ᱠᱚᱫᱚ ᱠᱟᱹᱴᱤᱡ ᱡᱚᱢ ᱫᱚᱨᱠᱟᱨ ᱠᱟᱱᱟ ᱦᱮᱸᱥᱮ ᱟᱨ ᱟᱹᱞᱤᱧ ᱫᱚ ᱜᱚᱝᱠᱮ ᱚᱱᱮ ᱡᱟᱦᱟᱸ ᱛᱚᱨᱢᱟᱞ ᱩᱫ ᱠᱚ ᱦᱮᱸᱥᱮ ᱚᱱᱟ ᱵᱷᱩᱴᱩᱩᱜ ᱵᱷᱩᱴᱩᱜ ᱟᱜ ᱡᱟᱦᱟᱸ ᱫᱚ ᱦᱟᱨᱟ ᱠᱚᱫᱚ ᱱᱟᱣᱟ ᱠᱟᱹᱴᱤᱡ ᱠᱟᱹᱴᱤᱡ ᱡᱟᱹᱞᱤ ᱡᱟᱹᱞᱤ
ᱦᱳᱭ ᱦᱳᱭ ᱦᱳᱭ ᱦᱳᱭ
ᱥᱤᱵᱤᱞᱟ ᱚᱱᱮ ᱚᱱᱟ ᱠᱚᱫᱚ ᱵᱩᱡ ᱫᱟᱵᱮᱱ ᱮ ᱵᱷᱡᱤ ᱠᱚᱦᱚᱸ ᱦᱮᱸᱥᱮ ᱮᱠᱫᱚᱢ ᱛᱟᱨᱯᱚᱨᱮ ᱟᱨ ᱥᱳᱲᱮ ᱢᱮᱛᱟᱢ ᱠᱟᱱᱟᱹᱧ ᱪᱷᱤᱥ ᱥᱤᱵᱤᱞ ᱫᱚ ᱜᱚᱢᱠᱮ ᱦᱮᱸ ᱮᱠᱫᱚᱢ ᱟᱨ ᱯᱷᱩᱴᱠᱟᱹ ᱞᱮᱴᱚ ᱟᱹᱞᱤᱧ ᱫᱚ ᱛᱚᱠᱷᱚᱱᱟᱜ ᱞᱤᱧ ᱠᱩᱥᱤᱭᱟᱜᱼᱟ ᱜᱚᱢᱠᱮ ᱯᱩᱴᱠᱟᱹ ᱞᱮᱴᱚ ᱵᱩᱡᱫᱟᱵᱮ
ᱦ ᱦᱮᱸ
ᱯᱩᱴᱠᱟᱹ ᱞᱮᱴᱚ ᱞᱮᱠᱟ ᱫᱚ ᱢᱟᱱᱮ ᱟᱫᱚ ᱮᱴᱟᱜᱟᱜ ᱫᱚ ᱢᱟᱱᱮ ᱢᱚᱱᱮᱵᱟᱹᱱᱤᱡᱠᱷᱟᱱ ᱡᱤᱞ ᱨᱟᱥᱮ ᱡᱟᱹᱱᱤᱡ ᱩᱱᱟᱹᱜ ᱵᱟᱝ ᱥᱤᱵᱤᱞᱟ ᱯᱩᱴᱠᱟᱹ ᱞᱮᱴᱚ ᱩᱱᱟᱹᱜ ᱥᱤᱵᱤᱞ
ᱟᱞᱤᱧ ᱫᱚ ᱯᱩᱴᱠᱟᱹ ᱥᱚᱲᱮ ᱞᱤᱧ ᱡᱚᱢᱟ ᱵᱮᱥᱤ ᱦᱩᱸ ᱦᱳᱭ ᱦᱳᱭ ᱟᱨ ᱜᱚᱝᱠᱮ ᱞᱟᱹᱭ ᱫᱟᱞᱤᱧ ᱦᱟᱹᱠᱩ ᱫᱚ ᱪᱮᱫ ᱞᱮᱠᱟ ᱟᱯᱮ ᱥᱮᱫ ᱫᱚ
ᱦᱮᱸ ᱪᱤᱞᱤ ᱦᱟᱹᱠᱩ ᱠᱚ ᱮᱱᱛᱮᱫ ᱢᱟᱱᱮ ᱟᱹᱰᱤ ᱨᱚᱠᱚᱢ ᱦᱟᱹᱠᱩ ᱠᱚᱞᱮ ᱥᱟᱵ ᱵᱟᱲᱟ ᱠᱚᱜᱮᱭᱟ ᱡᱮᱢᱚᱱ ᱱᱚᱜᱼᱚᱭ ᱱᱮᱛᱟᱨ ᱫᱚ ᱫᱟᱜ ᱟᱹᱛᱩᱜ ᱠᱟᱱᱟ ᱦᱟᱸᱜ ᱱᱤᱛᱚᱜ ᱫᱚ ᱦᱟᱸᱜ ᱜᱷᱩᱜᱤ ᱠᱚ ᱦᱟᱸᱜ ᱠᱚ ᱚᱰᱟᱣᱟ ᱦᱟᱸᱜ ᱜᱷᱩᱜᱤ ᱠᱚ ᱦᱮᱸ ᱡᱟᱦᱟᱸ ᱠᱚᱨᱮ ᱵᱟᱲ ᱛᱤ ᱫᱟᱜ ᱟᱹᱛᱩᱜ ᱠᱟᱱᱟ ᱚᱱᱟ ᱠᱚᱨᱮ ᱫᱚ ᱦᱚᱭᱛᱚ ᱢᱟᱱᱮ ᱠᱟᱹᱴᱤᱡ ᱥᱤᱭᱟᱹᱲᱟ ᱟᱛᱮᱫ ᱜᱩᱜᱤ ᱠᱚ ᱟᱰᱟᱣᱟ ᱦᱮᱸ ᱛᱟ ᱯᱚᱨᱮ ᱡᱟᱹᱞᱤᱜ ᱜᱮᱭᱟ ᱠᱚ ᱩᱱᱠᱩ ᱡᱟᱦᱟᱸᱭ ᱠᱚ ᱢᱮᱛᱟ ᱠᱚ ᱠᱟᱱᱟ ᱟᱵᱚ ᱫᱚᱵᱚᱱ ᱪᱟᱹᱲᱠᱟᱹ ᱜᱟᱹᱲᱟᱹᱭ ᱦᱮᱸ ᱥᱮ ᱡᱟᱦᱟᱸᱭ ᱠᱚ ᱢᱮᱛᱟ ᱠᱚ ᱞᱮᱴᱟ ᱦᱟᱹᱠᱩ
ᱦᱳᱭ ᱦᱳᱭ ᱦᱳᱭ ᱦᱳᱭ
ᱩᱱᱠᱩ ᱛᱟᱯᱚᱨᱮ ᱠᱟᱴᱠᱚᱢ ᱠᱚᱢᱟ ᱠᱚ ᱡᱷᱟᱹᱞᱤᱜ ᱠᱟᱱ ᱜᱮᱭᱟ ᱠᱩᱪᱞᱟᱹ ᱠᱚᱦᱚᱸ ᱠᱚ ᱡᱷᱟᱹᱞᱤᱜ ᱜᱮᱭᱟ
ᱦᱮᱸ ᱦᱮᱸ ᱦᱮᱸ ᱜᱚᱝᱠᱮ ᱛᱟᱦᱞᱮ ᱜᱟᱰᱟ ᱨᱮ ᱥᱮ ᱱᱟᱹᱭ ᱨᱮ ᱚᱠᱟᱨ ᱨᱮᱵᱤᱱ ᱥᱟᱵ
ᱵᱟ ᱟᱞᱮ ᱥᱮᱫ ᱫᱚ ᱱᱟᱹᱭ ᱫᱚ ᱢᱮᱱᱟᱜ ᱟᱠᱟᱫ ᱨᱮᱦᱚᱸ ᱟᱹᱰᱤ ᱥᱟᱺᱟᱹᱜᱤᱧ ᱜᱮᱭᱟ ᱚᱱᱟ ᱫᱚ ᱦᱮᱸ ᱥᱮ ᱟᱫᱚ ᱟᱞᱮ ᱥᱩᱨ ᱠᱚᱨᱮ ᱫᱚ ᱜᱟᱰᱟ ᱜᱮ ᱢᱮᱱᱟᱜ ᱠᱷᱟᱱ ᱦᱟᱸᱜ ᱱᱤᱛᱚᱜ ᱫᱚ ᱟᱫᱚ ᱜᱟᱰᱟ ᱠᱚᱨᱮᱜ ᱡᱟᱦᱟᱸ ᱟᱞᱮ ᱫᱚ ᱦᱟᱸᱜ ᱞᱮ ᱥᱟᱵ ᱵᱟᱲᱟ ᱠᱚᱜᱮᱭᱟ ᱦᱮᱸ, ᱦᱮᱸ ᱦᱮᱸ ᱟᱨ ᱦᱟᱹᱠᱩ ᱥᱟᱵ ᱦᱚᱸ ᱮᱠᱟᱞ ᱜᱮ ᱢᱟᱱᱮ ᱪᱮᱫ ᱞᱤᱧ ᱞᱟᱹᱭᱟ ᱦᱟᱹᱠᱩ ᱥᱟᱵ ᱨᱮᱱᱟᱜ ᱠᱟᱛᱷᱟ ᱞᱤᱧ ᱫᱤᱥᱟᱹ ᱞᱮᱠᱷᱟᱱ ᱟᱹᱞᱤᱧ ᱢᱟ ᱜᱤᱫᱽᱨᱟᱹ ᱩᱢᱮᱨ ᱨᱮᱱᱟᱜ ᱠᱟᱛᱷᱟ ᱫᱤᱥᱟᱹ ᱛᱳᱫ ᱠᱚᱣᱟ ᱦᱮᱸ ᱜᱤᱫᱽᱨᱟᱹ, ᱦᱮᱸ ᱦᱮᱸ ᱦᱮᱸ ᱜᱤᱫᱽᱨᱟᱹ ᱩᱢᱮᱨ ᱟᱹᱰᱤ ᱡᱳᱨ ᱫᱩᱞᱩᱝ ᱜᱤᱞᱤᱧ ᱛᱟᱦᱮᱸ ᱠᱟᱱᱟ, ᱦᱟᱹᱠᱩ ᱥᱟᱵ ᱠᱚ ᱵᱩᱡᱽ ᱫᱟᱵᱮᱱ ᱦᱩᱸ ᱮ ᱢᱟᱱᱮ ᱦᱟᱹᱠᱩ ᱢᱟᱱᱮ ᱡᱟᱦᱟᱸ ᱠᱟᱱᱟᱜ ᱜᱮ ᱡᱩᱫᱤ ᱵᱮᱢ ᱞᱟᱹᱭᱟ ᱦᱟᱹᱠᱩ ᱵᱟᱹᱲᱥᱤ ᱠᱷᱟᱱ ᱦᱟᱹᱠᱩ ᱵᱟᱹᱲᱥᱤ ᱜᱮᱞᱤᱧ ᱪᱟᱞᱟᱜ ᱛᱟᱦᱮᱸᱫ ᱮᱸ ᱫᱚᱦᱟᱜ ᱟᱨᱮᱡ ᱟᱡᱮᱫ ᱠᱟᱛᱮᱜ ᱦᱟᱠᱩ ᱥᱟᱵ ᱚᱱᱟ ᱦᱚᱞᱤᱧ ᱪᱟᱞᱟᱜ ᱛᱟᱦᱮᱸᱜ ᱟᱨ ᱡᱩᱫᱤ ᱵᱮᱱ ᱞᱟᱹᱭᱟ ᱜᱷᱩ ᱮᱰᱟᱣ ᱩᱱ ᱫᱚ ᱢᱟᱱᱮ ᱜᱤᱫᱽᱨᱟᱹ ᱫᱚ ᱟᱹᱰᱤ ᱵᱟᱹᱲᱛᱤ ᱜᱮ ᱦᱟᱸᱜ ᱞᱤᱧ ᱡᱩᱞᱩᱢ ᱛᱟᱦᱮᱸᱫ ᱱᱚᱣᱟ ᱠᱚᱫᱚ
ᱦᱮᱸ ᱦᱮᱸ
ᱦᱮᱸ ᱟᱫᱚ ᱱᱮᱛᱟᱨ ᱫᱚ ᱦᱟᱸᱜ ᱱᱟᱜ ᱠᱷᱟᱱ ᱚᱱᱮ ᱢᱚᱱᱮ ᱠᱚᱨᱮ ᱦᱟᱸᱜ ᱟᱥᱠᱮᱛ ᱦᱮᱡ ᱜᱚᱫᱚᱜ ᱠᱟᱱᱟ ᱦᱮᱭ ᱩᱱᱟᱹᱜ ᱫᱟᱜ ᱠᱮᱜᱼᱟᱭ ᱱᱤᱛᱚᱜ ᱥᱮᱨᱮᱡ ᱯᱮᱴᱮᱡ ᱟᱫᱚ ᱵᱟᱝ ᱤᱧ ᱪᱟᱞᱟᱜᱼᱟ ᱥᱮ ᱫᱟᱜ ᱨᱮᱫᱚ ᱞᱚᱦᱚᱫ ᱜᱮ ᱦᱚᱸ ᱚᱱᱠᱟ ᱴᱷᱮᱱ ᱢᱚᱱᱮᱨᱮ ᱦᱮᱡ ᱜᱚᱫᱚᱜ ᱠᱟᱱᱟ, ᱦᱮᱸ ᱥᱮ ᱮᱱᱠᱷᱟᱱ ᱯᱟᱹᱦᱤᱞ ᱫᱚ ᱴᱤᱢ ᱨᱮᱫᱚ ᱡᱚᱠᱷᱚᱱ ᱛᱟᱦᱮᱸ ᱦᱩᱭ ᱠᱟᱱᱟ ᱩᱱ ᱫᱚ ᱩᱱᱟᱹᱜ ᱮᱠᱴᱟ ᱫᱚ ᱚᱱᱟ ᱠᱚᱫᱚ ᱵᱟᱝ ᱛᱟᱦᱮᱸ ᱠᱟᱱᱟ ᱩᱱᱫᱚ ᱪᱚᱞᱚ ᱦᱮᱸ ᱦᱮᱸ ᱛᱚ ᱟᱵᱮᱱ ᱫᱚ ᱚᱠᱟ ᱞᱮᱠᱟ ᱡᱮ ᱱᱚᱜᱼᱚᱭ ᱥᱮ ᱦᱮᱸ ᱦᱟᱹᱠᱩ ᱠᱚ ᱦᱟᱜ ᱵᱚᱱ ᱥᱟᱵ ᱠᱚᱜᱮᱭᱟ ᱟᱹᱰᱤ ᱦᱚᱲ ᱟᱭᱢᱟ ᱦᱚᱲ ᱟᱭᱢᱟ ᱨᱚᱠᱚᱢ ᱞᱮᱠᱟ ᱠᱟᱛᱮᱜ ᱟᱯᱮ ᱥᱮᱫ ᱫᱚ ᱚᱠᱟ ᱠᱟᱛᱮᱜ ᱯᱮ ᱥᱟᱵ ᱠᱚᱣᱟ
ᱮᱸ ᱟᱞᱮ ᱦᱚᱸ ᱜᱚᱝᱠᱮ ᱱᱚᱝᱠᱟ ᱜᱷᱩᱱᱤ ᱠᱚᱨᱮ ᱛᱟᱯᱚᱨᱮ ᱯᱟᱴᱟ ᱠᱚ ᱚᱱᱟ ᱠᱚ ᱛᱟᱯᱚᱨᱮ ᱡᱟᱞ ᱟᱞᱮ ᱫᱚ ᱜᱚᱝᱠᱮ ᱦᱮᱸ ᱦᱮᱸ ᱟᱞᱮ ᱫᱚ ᱥᱩᱨ ᱨᱮᱫᱚ ᱜᱟᱰᱟ ᱛᱚ ᱵᱟᱹᱱᱩᱜ ᱛᱟᱞᱮᱭᱟ ᱟᱞᱮ ᱫᱚ ᱡᱟᱦᱟᱸᱭ ᱦᱟᱠᱳ ᱵᱟᱸᱫᱷ ᱠᱷᱚᱱ ᱠᱚ ᱨᱟᱠᱟᱜᱼᱟ ᱩᱱᱠᱩ ᱞᱮ ᱥᱟᱵ ᱠᱚᱣᱟ
ᱚ ᱟ ᱟᱞᱮ ᱫᱚ ᱢᱮᱫᱴᱮᱱ ᱮᱸ ᱢᱮᱱᱟᱜ ᱛᱟᱞᱮᱭᱟ ᱡᱟᱦᱟᱸ ᱫᱚ ᱜᱟᱰᱟ ᱠᱟᱱ ᱛᱟᱞᱮᱭᱟ ᱦᱮᱸ ᱥᱮ ᱚᱸᱰᱮ ᱜᱟᱰᱟ ᱠᱷᱚᱱᱟᱜ ᱫᱚ ᱢᱟᱱᱮ ᱟᱹᱛᱩ ᱦᱤᱡᱩᱜ ᱟᱠᱚᱥᱮ ᱜᱚᱝᱠᱮ ᱟᱫᱚ ᱚᱸᱰᱮ ᱜᱮ ᱢᱟᱱᱮ ᱠᱷᱮᱛ ᱠᱚᱨᱮ ᱠᱚ ᱵᱚᱞᱚᱜᱼᱟ ᱱᱚᱛᱮ ᱦᱚᱸ ᱦᱮᱸ ᱦᱮᱸ ᱜᱚᱴᱟ ᱥᱮᱜ ᱟᱨᱚ ᱚᱸᱰᱮ ᱜᱟᱰᱟ ᱨᱮᱦᱚᱸ ᱡᱩᱫᱤ ᱥᱤᱭᱟᱹᱲᱟ ᱡᱩᱫᱤᱢ ᱚᱰᱟᱣ ᱠᱮᱫᱟ ᱥᱤᱭᱟᱲᱟ ᱚᱸᱰᱮ ᱚᱰᱟᱣ ᱠᱟᱛᱮ ᱚᱸᱰᱮ ᱜᱷᱩᱜᱤᱢ ᱚᱰᱟᱣ ᱫᱟᱲᱮᱭᱟᱜᱼᱟ ᱛᱚᱵᱮ ᱟᱠᱷᱟᱱ ᱚᱸᱰᱮ ᱛᱚ ᱟᱢᱫᱚ ᱦᱟᱹᱠᱩ ᱫᱚ ᱦᱟᱸᱜ ᱢᱟᱱᱮᱢ ᱧᱟᱢᱮᱜ ᱠᱚᱜᱮᱭᱟ ᱦᱮᱸ ᱟᱨ ᱡᱚᱠᱷᱚᱱ ᱦᱟᱸᱜ ᱯᱳᱭᱞᱳ ᱡᱚᱠᱷᱚᱱᱮ ᱫᱟᱜᱟ ᱦᱟᱸᱜ ᱥᱮ ᱚᱱᱟ ᱡᱚᱠᱷᱚᱱ ᱟᱹᱰᱤ ᱫᱤᱱ ᱯᱚᱨᱮ ᱦᱟᱸᱜ ᱡᱚᱠᱷᱚᱱ ᱯᱳᱭᱞᱳᱭ ᱫᱟᱜ ᱠᱮᱫᱟ ᱩᱱ ᱡᱚᱠᱷᱚᱱ ᱫᱚ ᱜᱚᱢᱠᱮ ᱟᱞᱮ ᱫᱚ ᱩᱞᱴᱟᱹ ᱛᱮ ᱜᱷᱩᱜᱤ ᱜᱮ ᱩᱞᱴᱟᱹ ᱫᱷᱟᱨᱮ
ᱚ
ᱦᱮᱸ ᱩᱞᱴᱟᱹ ᱫᱷᱟᱨᱟᱛᱮ ᱜᱷᱩᱜᱤ ᱟᱰᱟᱣ ᱫᱚ ᱮᱭ ᱠᱟᱨᱚᱱ ᱛᱮᱞᱮ ᱮᱰᱟᱣᱟ ᱢᱟᱱᱮ ᱩᱱᱫᱚ ᱠᱚ ᱨᱟᱠᱟᱵ ᱟᱥᱮ ᱜᱚᱝᱠᱮ ᱦᱟᱹᱠᱩ ᱮᱠᱫᱚᱢ ᱠᱚ ᱵᱚᱞᱚᱜ ᱮᱠᱫᱚᱢ ᱨᱟᱠᱟᱵ ᱵᱟᱹᱠᱩ ᱡᱟᱦᱟᱸᱭ ᱠᱚ ᱵᱚᱞᱚᱜ ᱟᱥᱮ ᱜᱚᱝᱠᱮ
ᱦᱮᱸ ᱦᱮᱸ
ᱩᱱᱠᱩ ᱫᱚ ᱢᱟᱱᱮ ᱩᱱᱠᱩ ᱦᱟᱹᱠᱩ ᱫᱚ ᱛᱤᱥ ᱦᱚᱸ ᱵᱟᱠᱚ ᱜᱮᱡᱮᱞᱟ ᱮᱠᱫᱚᱢ ᱟᱹᱰᱤ ᱥᱟᱯᱷᱟ ᱥᱟᱹᱯᱷᱤ ᱠᱚ ᱛᱟᱦᱮᱱ ᱫᱚ
ᱦᱳᱭ ᱦᱳᱭ ᱦᱳᱭ ᱜᱚᱢᱠᱮ ᱦᱮᱸ
ᱵᱟᱪᱷᱟᱣ ᱫᱷᱤᱨᱤ ᱠᱚᱦᱚᱸ ᱵᱟᱠᱚ ᱛᱟᱦᱮᱱᱟ ᱪᱮᱫ ᱦᱚᱸ ᱵᱟᱝ ᱟᱹᱰᱤ ᱮᱠᱫᱚᱢ ᱵᱟᱪᱷᱟᱣ ᱠᱚᱨᱟ ᱮᱠᱫᱚᱢ ᱵᱮᱱ ᱧᱟᱢ ᱠᱚᱣᱟ ᱦᱩ
ᱪᱟᱞᱟᱣ ᱵᱟᱲᱟ ᱠᱟᱱ ᱜᱮᱭᱟ
ᱦᱮᱸ ᱟᱫᱚ ᱞᱟᱦᱟ ᱞᱟᱦᱟ ᱫᱚ ᱪᱟᱞᱟᱣ ᱦᱩᱭ ᱞᱮᱱ ᱜᱮᱭᱟ ᱟᱫᱚ ᱱᱮᱛᱟᱨ ᱫᱚ ᱦᱮᱸ ᱵᱚᱛᱚᱨ ᱦᱚᱸ ᱢᱚᱱᱮᱨᱮ ᱫᱟᱜ ᱡᱟᱹᱯᱩᱫ ᱟᱹᱰᱤ ᱠᱤᱪᱷᱩ ᱠᱚ ᱩᱰᱩᱠᱚᱜᱼᱟ ᱛᱚ ᱧᱤᱫᱟᱹ ᱧᱩᱛᱟᱹᱛ ᱦᱮᱸ ᱥᱮ ᱦᱮᱸ ᱟᱫᱚ ᱱᱮᱛᱟᱨ ᱫᱚ ᱩᱱᱟᱹᱜ ᱮᱠᱴᱟ ᱫᱚ ᱵᱟᱝ ᱪᱟᱞᱟᱜ ᱦᱳᱭᱳᱜ ᱠᱟᱱᱟ, ᱯᱟᱹᱦᱤᱞ ᱯᱟᱹᱦᱤᱞ ᱫᱚ ᱪᱟᱞᱟᱣ ᱵᱟᱲᱟ ᱦᱩᱭ ᱞᱮᱱ ᱜᱮᱭᱟ ᱵᱟᱝ ᱫᱚ ᱵᱟᱝ ᱦᱩᱸ ᱟᱵᱮᱱ ᱱᱚᱱᱛᱮ ᱵᱟᱹᱣᱩᱰᱟᱝ ᱜᱚᱡ ᱠᱚᱵᱮᱱ ᱪᱟᱞᱟᱣ ᱵᱟᱲᱟᱣ ᱠᱟᱱᱟ ᱥᱮ ᱵᱟᱝ
ᱦᱮᱸ ᱜᱚᱝᱠᱮ ᱟᱹᱞᱤᱧ ᱫᱚ ᱱᱤᱫᱟᱹ ᱠᱚᱨᱮ ᱞᱤᱧ ᱪᱟᱞᱟᱣ ᱵᱟᱲᱟ ᱠᱟᱱ ᱜᱮᱭᱟ
ᱟᱪᱷᱟ ᱵᱟᱨᱩᱰᱟᱝ ᱜᱚᱡ ᱠᱚ ᱜᱚᱝᱠᱮ
ᱦᱳᱭ ᱦᱳᱭ ᱜᱚᱝᱠᱮ ᱧᱤᱫᱟᱹ ᱵᱮᱲᱟ ᱦᱮᱸ ᱪᱟᱞᱟᱣ ᱵᱟᱲᱟ ᱟᱠᱟᱱ ᱜᱮᱭᱟᱞᱤᱧ ᱠᱟᱹᱴᱤᱡ ᱨᱮ ᱱᱤᱛᱚᱜ ᱫᱚ ᱵᱟᱭᱨᱮ ᱨᱮ ᱢᱮᱱᱟᱜ ᱞᱤᱧᱟ ᱛᱚ ᱱᱤᱛᱚᱜ ᱫᱚ ᱵᱟᱝᱞᱤᱧ ᱪᱟᱞᱟᱜᱼᱟ ᱠᱟᱱ ᱜᱮᱭᱟ
ᱟᱪᱪᱷᱟ ᱟᱪᱪᱷᱟ ᱟᱪᱪᱷᱟ
ᱜᱚᱝᱠᱮ ᱟᱯᱮ ᱥᱮᱫ ᱫᱚ ᱵᱟᱹᱨᱩᱰᱟᱝ ᱠᱚ ᱠᱚ ᱧᱟᱢᱚᱜ ᱜᱮᱛᱚ ᱥᱮ ᱵᱟᱝ
ᱦᱮᱸ ᱜᱚᱝᱠᱮ ᱟᱞᱮᱥᱮᱫ ᱫᱚ ᱵᱟᱹᱨᱩᱰᱟᱝ ᱠᱚ ᱢᱟ ᱫᱚᱢᱮ ᱜᱮ ᱢᱮᱱᱟᱜ ᱟᱠᱟᱫ ᱠᱚᱣᱟ ᱥᱮ ᱦᱮᱸ ᱫᱟᱜ ᱡᱟᱹᱯᱩᱫ ᱫᱤᱱ ᱫᱚ ᱦᱟᱸᱜ ᱟᱹᱰᱤ ᱵᱟᱹᱲᱛᱤ ᱜᱮ ᱦᱟᱸᱜ ᱠᱚ ᱩᱰᱩᱠᱚᱜ-ᱟ, ᱦᱟ ᱵᱩᱡᱽ ᱫᱟᱵᱮᱱ ᱦᱩᱸ ᱱᱮᱛᱟᱨ ᱫᱤᱱ ᱫᱚ ᱢᱟᱱᱮ ᱵᱮᱲᱟ ᱫᱟᱜ ᱡᱩᱫᱤ ᱟᱹᱥᱩᱨ ᱠᱮᱫ ᱠᱷᱟᱱ ᱜᱮ ᱫᱩ ᱦᱟᱸᱜ ᱞᱟᱹᱭᱤᱰ ᱟᱛᱮᱫᱵᱤᱱ ᱪᱟᱞᱟᱣ ᱞᱮᱱ ᱠᱷᱟᱱ ᱦᱟᱸᱜ ᱵᱤᱱ ᱧᱟᱢᱮᱫ
ᱦᱮᱸ ᱮᱥᱮᱫ ᱫᱚ ᱟᱞᱮᱥᱮᱫ ᱫᱚ ᱧᱤᱫᱟᱹ ᱵᱮᱲᱟ ᱫᱚ ᱱᱮᱛᱟᱨ ᱫᱚ ᱟᱹᱰᱤ ᱠᱚᱢ